ᱦᱮᱞᱳ᱾
ᱦᱮᱞᱳ᱾
ᱦᱮᱸ᱾
ᱟᱪᱪᱷᱟ ᱡᱟᱦᱟᱸ ᱞᱟᱝ ᱜᱚᱞᱯᱷᱚᱭᱮᱫ ᱛᱷᱮᱱ ᱱᱩᱠᱩ ᱜᱚᱝᱜᱷᱟ ᱨᱚᱠᱚᱡ ᱠᱚ ᱦᱚᱯᱚᱱ ᱠᱚᱨᱮᱱᱟᱜ ᱟᱪᱪᱷᱟ ᱠᱟᱴᱠᱚᱢ ᱫᱚ ᱪᱮᱠᱟ ᱠᱟᱛᱮ ᱠᱚ ᱦᱚᱯᱚᱱ ᱠᱚᱣᱟ?
ᱠᱟᱴᱠᱚᱢ ᱫᱚ, ᱠᱟᱴᱠᱚᱢ ᱦᱩᱰᱤᱧ ᱦᱩᱰᱤᱧ ᱜᱮᱠᱚ ᱵᱟᱪᱪᱟ ᱠᱚᱣᱟ, ᱠᱤᱱᱛᱩ ᱩᱱᱠᱩ ᱫᱚ ᱵᱮᱞᱮ ᱫᱚ ᱢᱚᱱᱮ ᱪᱮᱫ ᱵᱟᱠᱚ ᱵᱮᱞᱮᱭᱟ᱾
ᱵᱟᱝ ᱤᱧ ᱫᱩᱧ ᱢᱚᱱᱮᱭᱟ ᱠᱟᱴᱠᱚᱢ ᱠᱚ ᱵᱤᱞᱤᱭᱟ ᱵᱤᱞᱤ ᱠᱟᱛᱮᱫ ᱠᱚ ᱵᱟᱪᱪᱟ ᱠᱚᱣᱟ, ᱠᱟᱨᱚᱱ ᱵᱮᱞᱮ ᱛᱟᱦᱮᱱ ᱛᱟᱠᱚ ᱠᱚᱣᱟ ᱡᱚᱠᱷᱚᱱ ᱥᱟᱞᱟᱜ ᱥᱚᱢᱚᱭ ᱧᱮᱞ ᱦᱩᱭᱩ ᱟᱠᱟᱱᱟ᱾
ᱟᱪᱪᱷᱟ ᱟᱹᱰᱤ ᱨᱚᱠᱚᱢ ᱠᱟᱴᱠᱚᱢ ᱠᱚ ᱦᱩᱭᱩᱜ ᱜᱮᱭᱟ ᱵᱟᱝ ᱥᱮ? ᱡᱮᱢᱚᱱ ᱠᱚ ᱞᱟᱹᱭ ᱠᱚᱣᱟ ᱫᱷᱤᱨᱤ ᱠᱟᱴᱠᱚᱢ, ᱛᱚᱣᱟ ᱠᱟᱴᱠᱚᱢ, ᱚᱱᱟᱠᱤᱱ ᱵᱟᱨᱭᱟᱜ ᱜᱤᱧ ᱩᱭᱦᱟᱹᱨ ᱮᱫᱟ ᱟᱨᱦᱚᱸ ᱠᱟᱴᱠᱚᱢ ᱢᱮᱱᱟᱜ ᱠᱚᱣᱟ ᱠᱤ ᱚᱱᱠᱟᱱᱟᱜ?
ᱠᱟᱴᱠᱚᱢ ᱫᱚ ᱫᱷᱤᱨᱤ ᱠᱟᱴᱠᱚᱢ ᱠᱚ ᱛᱟᱦᱮᱱᱟ ᱩᱻ ᱩᱸᱻ ᱟᱨ ᱡᱮᱢᱚᱱ ᱠᱚ ᱛᱟᱦᱮᱸ ᱫᱟᱲᱮᱭᱟᱜᱼᱟ ᱱᱚᱝᱠᱟ ᱠᱟᱴᱠᱚᱢ ᱡᱮᱢᱚᱱ ᱩᱸ ᱥᱩᱢᱩᱫᱨᱚ ᱨᱮᱱ ᱠᱟᱴᱠᱚᱢ ᱠᱚ ᱟᱞᱟᱫᱟᱜᱼᱟ, ᱱᱩᱠᱩ ᱡᱚᱢ ᱨᱮᱱᱟᱜ ᱥᱟᱫᱽ ᱟᱞᱟᱫᱟᱜᱼᱟ᱾
ᱦᱳᱭ ᱦᱳᱭ ᱦᱳᱭ᱾
ᱟᱨ ᱱᱩᱠᱩ ᱠᱟᱴᱠᱚᱢ ᱥᱟᱶ ᱥᱟᱶᱛᱮ, ᱡᱟᱦᱟᱸ ᱱᱩᱠᱩᱻ ᱠᱮᱛᱞᱟ ᱵᱚᱱ ᱢᱮᱛᱟ ᱠᱚᱣᱟ ᱱᱩᱠᱩ ᱠᱚ ᱧᱟᱢᱚᱜ-ᱟ, ᱪᱮᱯᱲᱟ ᱪᱮᱯᱲᱟ ᱧᱚᱜ ᱜᱮᱭᱟ ᱠᱚ᱾
ᱦᱳᱭ ᱢᱮᱱᱠᱷᱟᱱ ᱠᱮᱛᱞᱟ ᱠᱚᱫᱚ ᱱᱮᱛᱟᱨ ᱢᱟᱴᱷ ᱠᱷᱮᱛ ᱠᱚᱨᱮ ᱫᱚ ᱵᱟᱝᱠᱚ ᱧᱟᱢᱚᱜ ᱠᱟᱱᱟ, ᱩᱱᱟᱹᱜ ᱟᱞᱮᱭᱟᱜ ᱢᱟᱴᱷ ᱠᱷᱮᱛ ᱠᱚᱨᱮ ᱫᱚ ᱤᱧ ᱫᱚ ᱵᱟᱧ ᱧᱟᱢ ᱵᱟᱲᱟ ᱟᱠᱟᱫ ᱠᱚᱣᱟ᱾ ᱦᱳᱭᱛᱚ ᱪᱟᱥ ᱠᱚᱜᱮᱭᱟ ᱠᱚ ᱱᱟᱢᱟᱞ ᱥᱮᱫ ᱡᱟᱦᱟᱸ ᱠᱚ ᱞᱟᱹᱭᱟ᱾ ᱢᱟᱱᱮ ᱨᱚᱠᱚᱡ ᱠᱟᱴᱠᱚᱢ ᱦᱟᱠᱩ ᱠᱚᱠᱚ ᱧᱟᱢᱚᱜᱼᱟᱠᱚ᱾ ᱚᱱᱛᱮ ᱦᱳᱭᱛᱚ ᱡᱟᱹᱥᱛᱤ ᱠᱚ ᱧᱟᱢ ᱫᱟᱲᱮᱭᱟᱜ-ᱟ, ᱱᱟᱹᱭ ᱠᱚᱨᱮ ᱠᱚ ᱧᱟᱢᱚᱜ-ᱟ ᱦᱳᱭᱛᱚ᱾
ᱦᱮᱸᱻ ᱱᱩᱠᱩ ᱫᱚ ᱡᱷᱚᱛᱚ ᱟᱠᱚ ᱢᱤᱫ ᱢᱟᱱᱮ ᱟᱠᱚ ᱠᱟᱴᱠᱚᱢ ᱨᱚᱠᱚᱡ ᱜᱚᱸᱜᱷᱟ ᱠᱮᱛᱟᱞᱟ ᱫᱟᱜ ᱯᱚᱨᱮ ᱠᱚ ᱧᱮᱞ ᱧᱟᱢᱚᱜᱼᱟ᱾ ᱟᱪᱪᱷᱟ ᱟᱨ ᱫᱟᱜ ᱚᱠᱛᱚ ᱨᱮ ᱟᱨᱦᱚᱸ ᱟᱵᱩ ᱵᱩᱱ ᱧᱮᱞ ᱠᱚᱣᱟ ᱟᱹᱰᱤ ᱨᱚᱠᱚᱢ ᱛᱤᱡᱩ ᱠᱚᱦᱚᱸ ᱠᱚ ᱦᱤᱡᱩᱜ-ᱟ ᱩᱱ ᱥᱩᱢᱟᱹᱭ᱾ ᱜᱷᱩᱜᱽᱜᱨᱤ ᱠᱚ, ᱩᱨᱩ ᱠᱚ,
ᱦᱳᱭ ᱦᱳᱭ᱾
ᱱᱩᱠᱩ ᱩᱨᱩ ᱠᱚᱫᱚ ᱱᱚᱣᱟ ᱦᱩᱭᱩᱜ-ᱟ ᱾ ᱡᱚᱠᱷᱚᱱ ᱫᱟᱜ ᱠᱚ ᱡᱚᱨᱚᱜ-ᱟ ᱚᱲᱟᱜ ᱠᱚᱨᱮᱱᱟᱜ ᱞᱟᱹᱭᱤᱴ ᱧᱮᱞᱛᱮ ᱩᱨᱩ ᱠᱚᱠᱚ ᱦᱤᱡᱩᱜ-ᱟ ᱾ ᱱᱩᱝᱠᱩ ᱡᱟᱛᱮ ᱩᱰᱟᱹᱣ ᱠᱟᱛᱮᱫ ᱡᱟᱦᱟᱸᱭᱟᱜ ᱞᱩᱛᱩᱨ ᱠᱚᱨᱮ ᱟᱞᱚ ᱠᱚ ᱵᱚᱞᱚᱱ ᱢᱟ ᱾ ᱚᱲᱟᱜ ᱧᱩᱨᱩ ᱠᱟᱛᱮᱫ
ᱦᱩᱸ
ᱠᱟᱨᱚᱱ ᱞᱩᱛᱩᱨᱮ ᱯᱷᱚᱴᱟ ᱫᱚᱢᱮ ᱡᱳᱨ ᱠᱚᱥᱴᱚᱣ-ᱟ ᱥᱮ ᱱᱩᱠᱩ ᱠᱷᱚᱱ ᱫᱚ ᱠᱟᱹᱴᱤᱡ ᱥᱟᱵᱫᱷᱟᱱ ᱨᱮᱵᱚᱱ ᱛᱟᱦᱮᱱᱟ ᱡᱟᱹᱯᱤᱫ ᱡᱟᱦᱟᱸ ᱨᱮᱵᱚᱱ ᱡᱟᱹᱯᱤᱫᱟ ᱧᱮᱞ ᱠᱚᱣᱟ ᱵᱚᱱ ᱩᱨᱩᱠᱚ ᱟᱞᱚ ᱠᱚ ᱛᱟᱦᱮᱱ ᱢᱟ ᱾
ᱦᱩᱸ ᱡᱮᱢᱚᱱ ᱟᱵᱚ ᱡᱚᱠᱷᱚᱱ ᱵᱚᱱ ᱡᱟᱹᱯᱤᱫᱟ ᱡᱟᱹᱯᱤᱫ ᱞᱟᱦᱟᱨᱮ ᱡᱮᱢᱚᱱ ᱵᱤᱪᱷᱟᱹᱱᱟ ᱠᱚ ᱠᱚᱴᱟ ᱠᱟᱛᱮᱫ ᱵᱚᱱ ᱜᱤᱛᱤᱡ ᱮᱢᱟ ᱾ ᱟᱨ ᱱᱚᱛᱮ ᱢᱚᱥᱟᱨᱤ ᱠᱚ ᱠᱷᱟᱴᱟᱣ ᱢᱟ ᱵᱚᱱ ᱛᱟᱦᱚᱞᱮ ᱠᱷᱟᱱ ᱫᱚ ᱡᱟᱦᱟᱸ ᱪᱤᱤ ᱜᱮ ᱦᱚᱴ ᱠᱚᱨᱮ ᱵᱟᱝ ᱥᱤᱠᱟᱹᱨᱱᱤᱭᱟᱹ ᱠᱚ ᱡᱟᱦᱟᱸ ᱛᱤᱡᱩ ᱠᱚ ᱢᱮᱱᱟᱜ ᱠᱚᱣᱟ ᱾ ᱟᱨ ᱡᱚᱠᱷᱚᱱ ᱡᱟᱦᱟᱸ ᱨᱮ ᱞᱟᱭᱤᱴ ᱡᱩᱞᱩᱜ-ᱟ ᱡᱚᱠᱷᱚᱱ ᱫᱚᱢᱮ ᱛᱤᱡᱩ ᱠᱚ ᱦᱤᱡᱩᱜ-ᱟ ᱥᱮ ᱡᱟᱦᱟᱸ ᱩᱞ ᱰᱟᱹᱨ ᱵᱟᱠᱷᱟᱱ ᱫᱚ ᱟᱭᱢᱟ ᱞᱮᱠᱟᱱᱟᱜ ᱰᱟᱹᱨ ᱠᱚ ᱢᱮᱱᱟᱜ-ᱟ ᱫᱟᱨᱮ ᱯᱟᱞᱦᱟ ᱠᱚ ᱡᱟᱦᱟᱸ ᱢᱮᱱᱟᱜ-ᱟ ᱵᱮᱨᱮᱞ ᱥᱟᱠᱟᱢ ᱠᱚ ᱥᱟᱨᱡᱚᱢ ᱥᱟᱠᱟᱢ ᱠᱚ ᱚᱱᱟ ᱠᱚ ᱞᱟᱭᱤᱵ ᱥᱚᱨ ᱨᱮᱠᱚ ᱞᱟᱜᱟᱣ ᱠᱟᱜ-ᱟ ᱟᱛᱩ ᱚᱲᱟᱜ ᱠᱚᱨᱮ ᱧᱮᱞ ᱟᱠᱟᱫᱟᱢ ᱮᱸᱰᱮ ᱠᱷᱟᱱ ᱫᱚ ᱫᱮᱡᱚᱜ-ᱟ ᱚᱱᱟ ᱡᱟᱦᱟᱸ ᱰᱟᱹᱨ ᱛᱟᱦᱮᱱᱟ ᱚᱱᱟ ᱰᱟᱹᱨ ᱨᱮᱜᱮᱠᱚ ᱞᱟᱴᱷᱟᱜ-ᱟ ᱠᱚ
ᱦᱮᱸ ᱟᱨ ᱡᱟᱦᱟᱸ ᱩᱨᱩ ᱠᱚᱵᱚᱱ ᱩᱨᱩ ᱠᱚ ᱜᱷᱩᱜᱽᱨᱤ ᱠᱚ ᱱᱩᱠᱩ ᱫᱚ ᱧᱮᱞ ᱦᱩᱭᱩᱜ-ᱟ ᱱᱤᱛᱚᱜ ᱵᱚᱨᱥᱟ ᱫᱤᱱ ᱡᱚᱠᱷᱚᱱ ᱢᱟᱴ ᱠᱚᱨᱮ ᱚ ᱦᱩᱲᱩ ᱠᱚ ᱞᱟᱹᱜᱤᱫ ᱠᱚ ᱴᱟᱠᱴᱟᱨ ᱛᱮ ᱱᱟᱦᱮᱞ ᱛᱮ ᱠᱚ ᱥᱤ ᱞᱚᱥᱚᱫᱟ ᱚᱸᱰᱮ ᱱᱩᱠᱩ ᱡᱚᱢ ᱞᱟᱹᱜᱤᱫ ᱠᱚᱸᱜ ᱠᱚᱠᱚ ᱦᱤᱡᱩᱜ-ᱟ ᱟᱯᱮ ᱥᱮᱫ ᱠᱚᱸᱜ ᱠᱚᱠᱚ ᱦᱮᱡ ᱵᱟᱲᱟᱜ-ᱟ ᱥᱮ ᱵᱟᱝ?
ᱦᱩᱸ ᱟᱞᱮ ᱥᱮᱫ ᱦᱚᱸ ᱡᱚᱠᱷᱚᱱ ᱴᱨᱟᱠᱴᱟᱨ ᱛᱮ ᱥᱤ ᱦᱩᱭ ᱠᱟᱛᱮᱜ ᱚᱱᱟ ᱚᱱᱟ ᱛᱟᱭᱚᱢ ᱡᱚᱠᱷᱚᱱ ᱡᱷᱚᱛᱚ ᱦᱚᱲ ᱠᱚ ᱫᱟᱹᱲ ᱪᱟᱵᱟᱭᱟᱠᱚ ᱠᱟᱹᱴᱤᱡ ᱱᱤᱥᱥᱚᱵᱫᱚ ᱩᱱᱠᱩ ᱡᱟᱦᱟᱸᱭ ᱠᱚ ᱞᱟᱹᱭᱮᱫ ᱠᱚᱣᱟ ᱥᱚᱥᱨᱚᱡᱽ ᱠᱚ ᱥᱚᱵᱩᱡ- ᱥᱚᱵᱩᱡ ᱠᱚ ᱥᱚᱥᱚᱨᱚᱡ ᱟᱨᱚ ᱜᱷᱩᱜᱽᱨᱤ ᱟᱭᱢᱟ ᱞᱮᱠᱟᱱ ᱛᱤᱡᱩ ᱩᱱᱠᱩ ᱡᱟᱦᱟᱸᱭ ᱠᱚᱠᱚ ᱛᱩᱫᱩᱜ-ᱟᱠᱚ ᱩᱱᱠᱩ ᱡᱚᱢ ᱞᱟᱹᱜᱤᱫ ᱠᱚ ᱦᱤᱡᱩᱜ-ᱟᱠᱚ ᱾
ᱦᱮᱸ ᱱᱩᱠᱩ ᱧᱮᱞ ᱢᱮ ᱛᱚᱠᱷᱚᱱ ᱫᱚ ᱚᱱᱟ ᱠᱷᱮᱛ ᱨᱮ ᱟᱹᱰᱤ ᱟᱭᱢᱟ ᱠᱷᱮᱛ ᱠᱚᱨᱮ ᱜᱮ ᱱᱚᱝᱠᱟ ᱧᱮᱞᱚᱜ-ᱟ ᱠᱚᱸᱜ ᱛᱮᱠᱚ ᱯᱮᱨᱮᱡ ᱪᱟᱵᱟ ᱠᱟᱜᱼᱟ ᱠᱷᱮᱛ ᱾ ᱠᱚᱸᱜ ᱟᱨ ᱠᱚᱸᱜ
ᱦᱟᱭ ᱠᱤᱱᱛᱩ ᱟᱹᱰᱤ ᱪᱚᱨᱚᱠ ᱜᱮᱠᱚ ᱧᱮᱞᱚᱜᱼᱟ ᱩᱱᱠᱩ ᱾
ᱦᱮᱸ ᱠᱚᱸᱜ ᱟᱜ ᱨᱚᱝ ᱫᱚ ᱯᱩᱲ ᱜᱮ ᱦᱩᱭᱩᱜᱼᱟ ᱾ ᱠᱤᱱᱛᱩ ᱠᱚᱸᱜ ᱦᱚᱸ ᱟᱹᱰᱤ ᱨᱚᱠᱚᱢ ᱠᱚᱸᱜ ᱠᱚ ᱦᱩᱭᱩᱜᱼᱟ ᱾ ᱱᱩᱠᱩ ᱪᱮᱫ ᱠᱚ ᱞᱟᱹᱭᱟ ᱾ ᱞᱮᱞᱦᱟ ᱠᱚᱸᱜ ᱛᱟᱨ ᱯᱚᱨ ᱰᱟᱹᱦᱤ ᱠᱚᱸᱜ
ᱞᱮᱞᱦᱟ ᱠᱚᱸᱜ ᱫᱚ ᱪᱮᱫ ᱞᱮᱠᱟᱱᱟᱠᱚ?
ᱢᱟᱱᱮ ᱧᱩᱛᱩᱢ ᱠᱟᱜ ᱠᱚᱣᱟ ᱠᱚ ᱞᱮᱞᱦᱟ ᱠᱚᱸᱜ ᱱᱩᱠᱩ ᱫᱚ ᱯᱩᱲ ᱠᱚᱫᱚ ᱡᱟᱹᱱᱤᱡ ᱠᱷᱟᱱ ᱵᱟᱝ ᱧᱚᱜᱼᱟ ᱠᱟᱹᱴᱤᱡ ᱠᱚ ᱚᱱᱠᱟ ᱦᱩᱸ ᱦᱟᱞᱠᱟ-ᱦᱟᱞᱠᱟ ᱥᱟᱥᱟᱝ ᱦᱚᱸ ᱵᱟᱝ ᱟᱞᱟᱫᱟ ᱤᱭᱟᱹ ᱥᱤᱥᱴᱮᱢ ᱟᱨᱠᱤ ᱠᱚᱢᱞᱟ-ᱠᱚᱢᱞᱟ ᱨᱚᱝ ᱥᱤᱥᱴᱮᱢ ᱚᱠᱟ ᱠᱚᱸᱜ ᱠᱚ ᱦᱩᱭᱩᱜᱼᱟ ᱾ ᱡᱟᱦᱟᱸᱭ ᱩᱱᱠᱩ ᱠᱚᱜ ᱠᱚᱜ ᱢᱮᱱᱟᱜ ᱠᱚᱣᱟ
ᱚᱻ
ᱚᱱᱠᱟᱱᱟᱜ ᱠᱚ
ᱟᱨ ᱱᱚᱛᱮ ᱫᱟᱜ ᱜᱮᱰᱮ ᱠᱚ ᱡᱟᱦᱟᱸᱭ ᱠᱚ ᱞᱟᱹᱭᱮᱜ ᱠᱚᱣᱟ ᱫᱟᱜ ᱨᱮ ᱡᱟᱦᱟᱸᱭ ᱠᱚ ᱛᱟᱦᱮᱱᱟ ᱩᱱᱠᱩ ᱜᱮᱰᱮ ᱠᱚ ᱡᱟᱦᱟᱸ ᱵᱚᱱ ᱪᱟᱥ ᱠᱚᱣᱟ ᱩᱱᱠᱩ ᱫᱚ ᱵᱟᱝ ᱟᱨᱦᱚᱸ ᱫᱟᱜ ᱜᱮᱰᱮ ᱢᱮᱱᱟᱜ ᱠᱚᱣᱟ ᱥᱮ ᱩᱱᱠᱩ ᱫᱚ ᱢᱮᱱᱟᱜ ᱠᱚᱣᱟ ᱥᱮ ᱵᱟᱝ ᱩᱱᱠᱩ ᱦᱟᱹᱠᱩ ᱠᱚᱠᱚ ᱡᱚᱢ ᱠᱚ ᱜᱮᱭᱟ ᱾
ᱦᱮᱸ ᱡᱩᱦᱟᱱ ᱩᱱᱠᱩ ᱯᱟᱱᱠᱩᱣᱴᱤ ᱵᱚᱱ ᱢᱮᱛᱟ ᱠᱚᱣᱟ ᱾
ᱦᱚᱭ ᱦᱚᱭ ᱾
ᱱᱩᱠᱩ ᱫᱚ ᱫᱟᱜ ᱨᱮᱠᱚ ᱦᱤᱡᱩᱜᱼᱟ ᱢᱟᱱᱮ ᱰᱩᱵᱩᱡ ᱠᱟᱛᱮ ᱠᱚ ᱫᱟᱜ ᱨᱮ ᱵᱷᱤᱛᱤᱨ ᱨᱮ ᱦᱟᱹᱠᱩ ᱠᱚ ᱥᱮᱸᱫᱽᱨᱟ ᱠᱟᱛᱮ ᱠᱚ ᱡᱚᱢ ᱠᱚᱣᱟ ᱦᱟᱹᱠᱩ ᱠᱚ ᱨᱚᱠᱚᱡ ᱠᱚ ᱾ ᱱᱩᱠᱩ ᱫᱚ ᱢᱤᱫ ᱫᱷᱟᱣᱮ ᱰᱩᱵᱩᱡ ᱞᱮᱱᱠᱷᱟᱱ ᱫᱟᱜ ᱨᱮ ᱟᱹᱰᱤ ᱜᱷᱟᱹᱲᱤᱡ ᱫᱟᱜ ᱵᱷᱤᱛᱤᱨ ᱨᱮᱠᱚ ᱛᱟᱦᱮᱸ ᱫᱟᱲᱮᱭᱟᱜᱼᱟ ᱾
ᱦᱩᱸ
ᱜᱤᱫᱽᱨᱟᱹ ᱱᱩᱠᱩ ᱠᱚᱸᱜ ᱠᱚ ᱱᱩᱠᱩ ᱡᱟᱦᱟᱸ ᱫᱟᱜ ᱨᱮᱠᱚ ᱩᱱᱠᱩ ᱰᱩᱵᱩᱡ ᱠᱟᱛᱮ ᱦᱟᱸᱠᱩ ᱠᱚ ᱥᱟᱵ ᱠᱚᱣᱟ ᱾ ᱟᱨ ᱱᱩᱠᱩ ᱦᱚᱸᱛᱚ ᱡᱟᱦᱟᱸᱭ ᱢᱟᱪᱷ ᱨᱟᱸᱜᱟ ᱠᱚ ᱢᱮᱛᱟ ᱠᱚᱣᱟ ᱦᱟᱹᱠᱩ ᱥᱟᱵ ᱦᱟᱹᱠᱩ ᱱᱩᱠᱩ ᱫᱚ ᱟᱢ ᱫᱷᱟᱨᱮ ᱨᱮ ᱟᱲᱮ ᱫᱷᱟᱨᱮ ᱨᱮ ᱡᱟᱦᱟᱱᱟᱜ ᱫᱟᱨᱮ ᱨᱮᱜᱮ ᱟᱪᱠᱟ ᱜᱮ ᱦᱮᱡ ᱠᱟᱛᱮᱫ ᱱᱩᱠᱩ ᱦᱟᱹᱠᱩ ᱠᱚ ᱞᱚᱠᱷᱟ ᱠᱟᱛᱮ ᱠᱚ ᱤᱫᱤ ᱠᱚᱣᱟ ᱾
ᱦᱳᱭ ᱦᱳᱭ ᱾ ᱢᱟᱨᱟᱝ ᱧᱚᱜ ᱜᱮ ᱛᱟᱠᱚᱣᱟ ᱡᱮᱢᱚᱱ ᱴᱷᱚᱱᱴᱟ ᱠᱚ ᱟᱨ ᱩᱱᱠᱩ ᱫᱚ ᱡᱷᱚᱛᱚ ᱨᱚᱠᱚᱢ ᱠᱟᱞᱟᱨ ᱾ ᱡᱟᱦᱟᱸ ᱨᱟᱢᱫᱷᱚᱱᱩ ᱨᱚᱝ ᱠᱚ ᱞᱟᱹᱭ ᱮᱫᱟ ᱚᱱᱮ ᱚᱱᱠᱟ ᱠᱟᱹᱴᱤᱡ ᱨᱚᱝ ᱛᱟᱠᱚ ᱩᱱᱠᱩᱣᱟᱜ ᱾
ᱪᱮᱫ ᱮᱢ ᱞᱟᱹᱭ ᱠᱮᱫᱟ?
ᱢᱟᱱᱮ ᱩᱱᱠᱩᱣᱟᱜ ᱡᱟᱦᱟᱸ ᱢᱚᱪᱟ ᱠᱟᱱᱟ ᱴᱷᱳᱴ ᱠᱟᱱ ᱛᱟᱠᱚᱣᱟ ᱚᱱᱟ ᱫᱚ ᱦᱩᱭᱩᱜ ᱠᱟᱱᱟ ᱞᱚᱝ ᱢᱟᱱᱮ ᱢᱟᱨᱟᱝ ᱜᱮ ᱛᱟᱠᱚᱣᱟ ᱾ ᱟᱨ ᱦᱩᱭᱩᱜ ᱠᱟᱱᱟ ᱟᱠᱚᱣᱟᱜ ᱦᱚᱲᱢᱚ ᱨᱮᱱᱟᱜ ᱨᱚᱝ ᱫᱚ ᱟᱹᱰᱤ ᱨᱚᱠᱚᱢᱟᱜ ᱠᱟᱞᱟᱨᱤᱝ ᱦᱚᱲ ᱢᱟᱱᱮ ᱨᱚᱝ ᱠᱟᱱ ᱛᱟᱠᱚᱣᱟ ᱟᱠᱚᱣᱟᱜ ᱯᱷᱟᱹᱠᱲᱟᱹᱜ ᱨᱮᱱᱟᱜ
ᱦᱮᱸ ᱚᱝᱠᱟ ᱜᱮ
ᱦᱳᱭ ᱾ ᱟᱪᱪᱷᱟ ᱱᱮᱛᱟᱨ ᱠᱟᱹᱦᱩᱸ ᱫᱚ ᱛᱚᱵᱮ ᱠᱟᱹᱦᱩ ᱵᱟᱠᱚ ᱧᱮᱞ ᱧᱟᱢᱚᱜ ᱠᱟᱱᱟ ᱠᱤᱱᱛᱩ ᱠᱟᱹᱦᱩ ᱛᱚ ᱢᱤᱫᱴᱟᱝ ᱵᱷᱟᱜᱮ ᱪᱮᱬᱮ ᱜᱮ ᱠᱟᱱᱟ ᱠᱚ ᱩᱱᱠᱩ ᱫᱚ ᱡᱮᱢᱚᱱ ᱡᱟᱦᱟᱸ ᱠᱚᱨᱮ ᱱᱚᱝᱨᱟ ᱠᱚᱜᱼᱟ ᱠᱟᱹᱦᱩ ᱫᱚ ᱱᱚᱝᱨᱟ ᱠᱚ ᱠᱚ ᱤᱫᱤᱭᱟ ᱮᱴᱟᱜ ᱴᱷᱮᱱ ᱠᱚ ᱜᱤᱰᱤᱭᱟᱠᱚ ᱱᱚᱝᱨᱟ ᱠᱚᱠᱚ ᱥᱟᱯᱷᱟᱭᱟᱠᱚ ᱡᱷᱚᱛᱚ ᱨᱚᱠᱚᱢᱟᱜ ᱱᱚᱝᱨᱟ ᱠᱚ ᱦᱮᱸ ᱦᱟᱱᱛᱮ ᱱᱟᱛᱮ ᱠᱚ ᱤᱫᱤᱭᱟᱠᱚ
ᱦᱮᱸ ᱢᱟᱱᱮ ᱠᱟᱹᱦᱩ ᱫᱚ ᱵᱟᱡᱟᱨ ᱨᱮᱱ ᱥᱮ ᱱᱩᱠᱩ ᱫᱚ ᱥᱟᱯᱷᱟᱵᱟᱱ ᱪᱮᱬᱮ ᱵᱚᱱ ᱢᱮᱛᱟ ᱠᱚᱣᱟ ᱡᱷᱟᱲᱩᱫᱟᱨ ᱾ ᱯᱟᱠᱷᱤ
ᱦᱮᱸ
ᱪᱮᱫᱟᱜ ᱥᱮ ᱩᱱᱠᱩ ᱫᱚ ᱵᱟᱡᱟᱨ ᱠᱚᱨᱮᱱᱟᱜ ᱟᱵᱚᱨᱡᱚᱱᱟ ᱠᱚ ᱱᱚᱝᱨᱟ ᱠᱚᱠᱚ ᱥᱟᱯ ᱥᱟᱯᱷᱟ ᱵᱟᱲᱟ ᱡᱤᱱᱤᱥ ᱠᱚ ᱡᱮᱢᱚᱱ ᱩᱞᱟᱹ ᱠᱚ ᱟᱹᱰᱤ ᱨᱚᱠᱚᱢ ᱱᱚᱝᱠᱟ ᱥᱮᱭᱟ ᱠᱚ ᱯᱚᱪᱟ ᱡᱤᱱᱤᱥ ᱠᱚ ᱡᱚᱢ ᱠᱟᱛᱮᱫ ᱠᱚ ᱯᱚᱨᱤᱥᱠᱟᱨᱟ ᱟᱫᱚ ᱱᱮᱛᱟᱨ ᱫᱚ ᱵᱟᱡᱟᱨ ᱠᱚᱨᱮᱜ ᱠᱚ ᱧᱮᱞᱚᱜ ᱠᱟᱱᱟ ᱠᱟᱹᱴᱤᱡ ᱞᱟᱦᱟᱛᱮ ᱠᱷᱚᱱ ᱫᱚ ᱟᱨ ᱩᱱᱠᱩᱣᱟᱜ ᱢᱤᱫᱴᱟᱝ ᱡᱟᱦᱟᱸ ᱟᱠᱚ ᱠᱚ ᱵᱮᱞᱮ ᱵᱷᱩᱥᱟᱹᱜ ᱠᱚᱣᱟ ᱱᱩᱠᱩ ᱫᱚ ᱠᱤᱱᱛᱩ ᱟᱠᱚᱣᱟᱜ ᱛᱩᱠᱟᱹ ᱨᱮᱫᱚ ᱵᱟᱝ ᱠᱚ ᱵᱷᱩᱥᱟᱹᱜ ᱠᱚᱣᱟ ᱱᱩᱠᱩ ᱫᱚ ᱠᱩᱭᱞᱤ ᱪᱮᱬᱮᱭᱟᱜ ᱛᱩᱠᱟᱹ ᱨᱮᱠᱚ ᱵᱟᱝ ᱱᱩᱠᱩ ᱫᱚ ᱡᱟᱹᱱᱤᱡ ᱠᱷᱟᱱ
ᱦᱩᱸ
ᱠᱩᱭᱞᱤ ᱪᱮᱬᱮ ᱜᱮ ᱠᱟᱹᱦᱩᱣᱟᱜ ᱛᱩᱠᱟᱹ ᱨᱮᱠᱚ ᱚᱱᱠᱟ ᱜᱮ ᱡᱟᱦᱟᱱᱟᱜ ᱢᱤᱫᱴᱟᱝ ᱦᱩᱭᱩᱜᱼᱟ ᱢᱮᱱᱠᱷᱟᱱ ᱠᱟᱹᱦᱩ ᱫᱚ ᱱᱩᱠᱩ ᱫᱚ ᱡᱷᱟᱲᱩᱫᱟᱨ ᱯᱟᱠᱷᱤ ᱵᱚᱱ ᱢᱮᱛᱟ ᱠᱚᱣᱟ ᱡᱟᱦᱟᱸ ᱫᱚᱠᱚ ᱵᱟᱡᱟᱨ ᱥᱟᱦᱟᱨ ᱠᱚ ᱯᱚᱨᱤᱥᱠᱟᱨ ᱠᱟᱛᱮᱜ ᱠᱚ ᱫᱚᱦᱚ ᱠᱟᱜᱼᱟ ᱾
ᱦᱳᱭ ᱟᱪᱪᱷᱟ ᱟᱨ ᱱᱚᱛᱮ ᱠᱚ ᱧᱮᱞᱚᱜ ᱠᱟᱱᱟ ᱡᱚᱠᱷᱚᱱ ᱛᱟᱞᱮ ᱫᱟᱨᱮ ᱨᱮ ᱡᱚᱠᱷᱚᱱ ᱛᱟᱞᱮ ᱫᱟᱨᱮ ᱨᱮ ᱠᱚᱛᱮᱠ ᱪᱮᱬᱮ ᱠᱚ ᱚᱲᱟᱜ ᱠᱚ ᱵᱮᱱᱟᱣ ᱠᱟᱜᱼᱟ ᱟᱹᱰᱤ ᱪᱮᱦᱮᱨᱟ ᱧᱮᱞᱚᱜᱼᱟ ᱩᱱᱠᱩ ᱪᱮᱬᱮ ᱫᱚ ᱥᱮᱛᱟᱜ ᱠᱷᱟᱱ ᱜᱮ ᱥᱮ ᱡᱚᱢ ᱯᱟᱸᱡᱟ ᱠᱚ ᱪᱟᱞᱟᱜᱼᱟ ᱟᱨ ᱚᱱᱠᱟ ᱧᱟᱦᱟᱢ ᱧᱩ ᱧᱩᱦᱩᱢ ᱞᱮᱱᱠᱷᱟᱱ ᱜᱮ ᱟᱨᱦᱚᱸ ᱠᱚ ᱦᱤᱡᱩᱜᱼᱟ ᱟᱨᱦᱚᱸ ᱠᱤᱪᱤᱨ ᱢᱤᱪᱤᱨ ᱫᱚᱢᱮ ᱠᱚ ᱨᱟᱜᱟ᱾ ᱡᱷᱚᱛᱚ ᱨᱚᱠᱚᱢ ᱡᱚᱛᱚ ᱛᱟᱞᱮ ᱫᱟᱨᱮ ᱨᱮᱜᱮ ᱚᱱᱠᱟ ᱚᱲᱟᱜ ᱠᱚ ᱵᱮᱱᱟᱣ ᱟᱠᱟᱫᱼᱟ ᱠᱚ ᱵᱟᱥᱟ ᱠᱚ ᱵᱮᱱᱟᱣᱟ ᱩᱱᱠᱩ ᱫᱚ ᱪᱤᱞᱤ ᱪᱮᱬᱮ ᱠᱚ ᱢᱮᱛᱟ ᱠᱚᱣᱟ?
ᱱᱩᱠᱩ ᱫᱚ ᱢᱤᱫᱴᱟᱝ ᱫᱚ ᱪᱩᱲᱟᱹᱭ ᱟᱨ ᱵᱟᱹᱵᱩᱭ ᱡᱟᱦᱟᱸ ᱫᱚ ᱦᱤᱥᱤ ᱪᱮᱬᱮ ᱢᱮᱛᱟ ᱠᱚᱣᱟ ᱠᱚ ᱡᱟᱹᱱᱤᱡ ᱪᱷᱟᱱ᱾
ᱚ
ᱡᱟᱦᱟᱸ ᱫᱚ ᱱᱩᱠᱩ ᱪᱮᱬᱮ ᱠᱚᱫᱚ
ᱱᱚᱣᱟ ᱠᱷᱤᱡᱩᱨ ᱫᱟᱨᱮ ᱱᱟᱜ ᱠᱚ ᱪᱤᱜᱟᱹᱜ ᱠᱟᱛᱮᱫ ᱱᱩᱠᱩ ᱛᱟᱞᱮ ᱫᱟᱨᱮ ᱨᱮᱠᱚ ᱪᱮᱬᱮ ᱛᱩᱠᱟᱹ ᱠᱚ ᱵᱮᱱᱟᱣᱟ᱾ ᱚᱱᱟ ᱛᱩᱠᱟᱹ ᱫᱚ ᱟᱹᱰᱤ ᱠᱟᱭᱫᱟ ᱞᱮᱠᱟ ᱛᱮᱠᱚ ᱵᱮᱱᱟᱣᱟ᱾ ᱢᱤᱫᱴᱟᱝ ᱚᱲᱟᱜ ᱨᱮᱫᱚ ᱠᱚ ᱛᱟᱦᱮᱱ ᱞᱟᱹᱜᱤᱫ ᱟᱨ ᱢᱤᱫᱴᱟᱝ ᱚᱲᱟᱜ ᱠᱚ ᱵᱮᱱᱟᱣ ᱟᱠᱟᱫ ᱚᱱᱟ ᱫᱚ ᱮᱢᱱᱤ ᱜᱮ ᱡᱟᱛᱮ ᱡᱟᱦᱟᱸᱭ ᱵᱤᱧ ᱠᱚᱠᱚ ᱦᱤᱡᱩᱜ ᱞᱮᱠᱷᱟᱱ ᱟᱠᱚ ᱟᱠᱚᱣᱟᱜ ᱵᱤᱞᱤ ᱡᱚᱝ ᱥᱮ ᱟᱠᱚᱨᱮᱱ ᱜᱤᱫᱽᱨᱟᱹ ᱠᱚ ᱡᱚᱢ ᱟᱞᱚ ᱠᱚ ᱵᱩᱡᱽ ᱫᱟᱲᱮᱜ ᱢᱟ ᱚᱠᱟᱴᱟᱜ ᱚᱲᱟᱜ ᱨᱮ ᱟᱠᱚ ᱢᱮᱱᱟᱜ ᱠᱚᱣᱟ ᱟᱹᱰᱤ ᱵᱩᱫᱽᱫᱷᱤ ᱛᱟᱞᱟ ᱛᱮᱜᱮ ᱱᱚᱣᱟ ᱫᱚᱠᱚ ᱵᱮᱱᱟᱣᱟ᱾ ᱟᱹᱰᱤ ᱟᱹᱰᱤ ᱡᱩᱛ ᱟᱠᱚᱣᱟᱜ ᱚᱲᱟᱜ ᱴᱟᱜ ᱠᱚ ᱵᱮᱱᱟᱣᱟ᱾
ᱦᱚ ᱧᱮᱞ ᱫᱚ ᱧᱮᱞ ᱵᱟᱲᱟ ᱦᱩᱭ ᱠᱟᱱᱟ ᱚᱱᱠᱟ ᱛᱟᱞᱮ ᱫᱟᱨᱮ ᱠᱚᱨᱮᱜ ᱠᱚ ᱛᱟᱦᱮᱱᱟᱠᱚ᱾ ᱟᱨ ᱱᱚᱛᱮ ᱡᱟᱦᱟᱸ ᱠᱚ ᱞᱟᱹᱭᱮᱫ ᱠᱚᱣᱟ ᱯᱟᱡᱷᱟᱲ ᱯᱟᱡᱷᱟᱲ ᱪᱮᱬᱮ ᱩᱱᱠᱩ ᱫᱚ ᱡᱮᱢᱚᱱ ᱡᱮᱢᱚᱱ ᱧᱮᱞᱮ ᱛᱩᱠᱟᱹ ᱠᱚ ᱛᱟᱦᱮᱱᱟ ᱚᱱᱟ ᱠᱚᱨᱮ ᱠᱚ ᱵᱷᱤᱲᱠᱟᱹᱣ ᱦᱚᱴᱚ ᱠᱟᱠᱚ ᱠᱚᱣᱟ ᱦᱚᱲ ᱠᱚ ᱧᱮᱞ ᱠᱚᱣᱟ ᱠᱚ᱾ ᱚᱱᱠᱟ ᱥᱚᱢᱚᱭ ᱠᱚ ᱵᱷᱤᱲᱠᱟᱹᱣ ᱠᱚᱣᱟ ᱢᱮᱱᱟᱜ ᱠᱚᱣᱟ ᱟᱯᱮ ᱥᱮᱫ ᱩᱱᱠᱩ ᱪᱮᱫ ᱞᱮᱠᱟ‌‌?
ᱩᱱᱠᱩ ᱯᱟᱡᱷᱟᱲ ᱪᱮᱬᱮ ᱠᱚᱫᱚ ᱢᱟᱱᱮ ᱵᱷᱤᱲᱠᱟᱹᱣ ᱠᱚᱣᱟ ᱠᱚ ᱚᱱᱟ ᱠᱟᱛᱷᱟ ᱫᱚ ᱞᱟᱹᱭ ᱵᱟᱝ ᱵᱩᱜᱤᱭᱟ ᱢᱟᱱᱮ ᱧᱮᱞᱮ ᱨᱟᱥᱟ ᱠᱚ ᱧᱩ ᱠᱟᱛᱮ ᱠᱚ ᱫᱟᱹᱲ ᱜᱚᱫ ᱠᱟᱜᱼᱟ ᱟᱫᱚ ᱩᱱ ᱥᱚᱢᱚᱭ ᱠᱚ ᱵᱷᱤᱲᱠᱟᱹᱜᱼᱟ᱾ ᱟᱨ ᱱᱩᱠᱩ ᱯᱟᱡᱷᱟᱲ ᱵᱟᱠᱷᱟᱱ ᱟᱛᱳ ᱯᱟᱲᱟ ᱠᱚᱨᱮ ᱡᱟᱦᱟᱸ ᱥᱤᱢ ᱵᱩᱥᱟᱹᱜ ᱠᱚ ᱟᱪᱪᱷᱟ ᱱᱩᱠᱩ ᱥᱤᱢ ᱵᱩᱥᱟᱹᱜ ᱠᱚᱜᱮ ᱠᱚ ᱠᱩᱢᱲᱩ ᱵᱟᱲᱟ ᱠᱚᱣᱟ ᱦᱟᱨᱩ ᱤᱫᱤ ᱠᱚᱣᱟ ᱠᱚ᱾
ᱚ
ᱱᱩᱠᱩ ᱥᱤᱠᱨᱟᱹᱭ ᱪᱮᱬᱮ ᱠᱚᱦᱚᱸ ᱡᱟᱦᱟ ᱵᱚᱱ ᱢᱮᱛᱟ ᱠᱚᱣᱟ ᱱᱩᱠᱩ ᱫᱚ ᱥᱮᱨᱢᱟ ᱪᱚᱴ ᱨᱮᱠᱚ ᱩᱰᱟᱹᱜᱼᱟ ᱪᱮᱛᱟᱱ ᱧᱚᱜ ᱨᱮᱜᱮ᱾ ᱱᱠᱩᱣᱟᱜ ᱢᱤᱰᱤ ᱵᱟᱹᱲᱛᱤᱭᱟ ᱪᱮᱛᱟᱱ ᱠᱷᱚᱱᱮ ᱠᱚᱭᱚᱜ ᱴᱷᱤᱠ ᱠᱟᱭᱟ ᱚᱠᱟᱨᱮ ᱥᱤᱢ ᱵᱩᱥᱟᱹᱜ ᱢᱮᱱᱟᱭᱟ ᱚᱸᱰᱮ ᱠᱷᱚᱱ ᱟᱹᱰᱤ ᱛᱮ ᱞᱚᱠᱟ ᱠᱟᱛᱮᱜ ᱜᱮ ᱪᱮᱛᱟᱱ ᱠᱚ ᱨᱟᱠᱟᱵ ᱪᱟᱞᱟᱜᱼᱟ
ᱚ
ᱟᱫᱚ ᱪᱮᱬᱮ ᱠᱚ ᱢᱩᱫᱽ ᱨᱮᱫᱚ ᱡᱚᱛᱚ ᱪᱮᱬᱮᱭᱟᱜ ᱜᱮ ᱟᱞᱟᱫᱟ ᱟᱞᱟᱫᱟ ᱜᱩᱱ ᱠᱚ ᱢᱮᱱᱟᱜ ᱛᱟᱠᱚᱣᱟ ᱚᱠᱚᱭ ᱠᱚᱫᱚ ᱪᱮᱫ ᱞᱮᱠᱟ ᱱᱚᱝᱟ ᱠᱚᱠᱚ ᱡᱚᱢᱟ ᱚᱠᱚᱭ ᱠᱚᱫᱚ ᱡᱤᱞ ᱠᱚᱠᱚ ᱡᱚᱢᱟ ᱥᱮ ᱱᱩᱠᱩ ᱪᱮᱞᱮ ᱵᱩᱥᱟᱹᱜ ᱠᱚ ᱦᱟᱞᱳ ᱤᱫᱤ ᱠᱚᱣᱟ ᱚᱠᱚᱭ ᱠᱚᱫᱚ ᱦᱟᱠᱳ ᱠᱚ ᱡᱚᱢ ᱠᱚᱣᱟ ᱦᱮᱸ ᱥᱮ ᱵᱟᱝ?
ᱦᱮᱸ ᱦᱮᱸ
ᱡᱮᱡᱟᱨ ᱟᱜ ᱚᱠᱟ ᱞᱮᱠᱟᱛᱮ ᱟᱠᱚ ᱠᱚ ᱟᱹᱥᱩᱞᱚᱜᱼᱟ ᱥᱮ ᱱᱩᱠᱩᱣᱟᱜ ᱟᱞᱟᱫᱟ ᱟᱞᱟᱫᱟ ᱵᱳᱭᱥᱤᱥᱴᱚ ᱠᱚ ᱢᱮᱱᱟᱜ ᱛᱟᱠᱚᱣᱟ᱾ ᱪᱮᱬᱮ ᱦᱳᱠ ᱛᱟᱛᱮ ᱩᱦᱩ ᱠᱤᱱᱛᱩ ᱱᱚᱜ-ᱚᱭ ᱛᱮᱦᱮᱧ ᱫᱚ ᱯᱩᱨᱟᱹ ᱵᱚᱨᱥᱟ ᱤᱫᱤ ᱠᱟᱛᱮᱱᱟᱜ ᱡᱟᱦᱟ ᱥᱚᱢᱚᱥᱥᱟ ᱠᱚ ᱥᱟᱶᱛᱮ ᱦᱟᱠᱳ ᱠᱷᱚᱱ ᱪᱮᱬᱮ ᱠᱷᱚᱱ ᱦᱚᱜ-ᱚᱭ ᱟᱹᱰᱤ ᱟᱭᱢᱟ ᱪᱮᱬᱮ ᱠᱚᱣᱟᱜ ᱠᱟᱛᱷᱟ ᱜᱮᱞᱟᱝ ᱨᱟᱠᱟᱵ ᱤᱫᱤ ᱠᱮᱫᱟᱹ
ᱦᱳᱭ